ᱦᱮᱞᱳ
ᱦᱮᱸ
ᱚ ᱡᱚᱦᱟᱨ ᱜᱮ
ᱦᱮᱸ ᱡᱚᱦᱟᱨ ᱜᱮ
ᱚ ᱟᱨ ᱮ ᱪᱮᱫ ᱜᱮ ᱵᱟᱝ ᱟᱹᱵᱤᱱ ᱫᱚ ᱪᱮᱫ ᱵᱤᱱ ᱪᱤᱠᱟᱹᱭᱮᱫ-ᱟ?
ᱟᱨ ᱫᱟᱠᱟ ᱡᱚᱢ ᱵᱟᱲᱟ ᱦᱩᱭᱮᱱᱟ ᱫᱟᱠᱟ ᱡᱚᱢ ᱵᱟᱲᱟ ᱠᱟᱛᱮᱜ ᱱᱚᱜᱼᱚᱭ ᱡᱤᱨᱟᱹᱣ ᱦᱩᱭ ᱟᱠᱟᱱᱟ᱾
ᱚ
ᱟᱨ ᱪᱮᱫ ᱠᱚ ᱞᱟᱹᱭᱟ ᱟᱯᱮ ᱥᱮᱱ ᱫᱚ ᱦᱩᱞ ᱢᱟᱦᱟ ᱫᱚᱠᱚ ᱢᱟᱱᱟᱣ ᱜᱮᱭᱟ ᱥᱮ ᱵᱟᱝ?
ᱟᱞᱮ ᱥᱮᱱ ᱦᱩᱞ ᱢᱟᱦᱟ ᱠᱚ ᱢᱟᱱᱟᱣ ᱠᱮᱜᱼᱟ᱾
ᱚ ᱪᱮᱫ ᱞᱮᱠᱟ ᱠᱚ ᱢᱟᱱᱟᱣ ᱠᱮᱫᱟ ᱟᱯᱮᱥᱮᱱ ᱫᱚ?
ᱟᱞᱮ ᱥᱮᱱ ᱫᱚ ᱟᱞᱮ ᱥᱮᱱ ᱫᱚ ᱡᱟᱦᱟᱸ ᱨᱮ ᱚᱠᱟ ᱫᱚ ᱥᱤᱫᱩ ᱛᱟᱠᱤᱱ ᱥᱤᱫᱩ ᱠᱟᱹᱱᱦᱩ ᱛᱟᱹᱠᱤᱱᱟᱜ
ᱡᱟᱱᱟᱢ ᱚᱲᱟᱜ ᱚᱠᱟ ᱨᱮ ᱠᱟᱱ ᱚᱸᱰᱮ ᱥᱮᱱ ᱠᱟᱛᱮᱫ ᱵᱟᱦᱟ ᱠᱚᱞᱮ ᱦᱚᱨᱚᱜ ᱟᱫ ᱠᱤᱱᱟ ᱟᱨ ᱰᱚᱵᱚᱜ ᱡᱚᱦᱟᱨ ᱦᱚᱴᱚᱣᱟᱜ ᱠᱤᱱᱟᱞᱮ ᱟᱨᱞᱮ ᱦᱮᱡ ᱮᱱᱟ᱾
ᱦᱚᱸ ᱟᱨ ᱤᱭᱟᱹ ᱪᱮᱫ ᱠᱚ ᱞᱟᱹᱭᱟ ᱡᱟᱦᱱᱟᱜ ᱯᱨᱳᱜᱨᱟᱢ ᱠᱚ ᱛᱟᱦᱮᱸ ᱠᱟᱱᱟ ᱪᱮᱞᱮ?
ᱦᱮᱸ ᱯᱨᱳᱜᱨᱟᱢ ᱠᱚᱫᱚ ᱵᱟᱝᱟ᱾
ᱦᱚᱸ
ᱪᱮᱫ?
ᱵᱟᱝ ᱛᱟᱦᱮᱸ ᱠᱟᱱᱟ ᱯᱨᱳᱜᱨᱟᱢ ᱫᱚ?
ᱯᱨᱳᱜᱨᱟᱢ ᱠᱚᱫᱚ ᱚᱠᱟᱱ ᱯᱨᱳᱜᱨᱟᱢ ᱢᱟ ᱩᱠᱩᱨ ᱵᱟᱝ ᱛᱟᱦᱮᱸ ᱠᱟᱱ? ᱟᱯᱮ ᱥᱮᱱ ᱠᱷᱚᱱ ᱱᱚᱛᱮ ᱦᱤᱡᱩᱜ ᱜᱮᱭᱟ ᱟᱞᱮ ᱥᱮᱱ ᱱᱚᱸᱛᱮ?
ᱪᱮᱫ?
ᱚᱠᱟᱨᱮ ᱥᱤᱫᱷᱳ ᱠᱟᱹᱱᱦᱩ ᱛᱟᱠᱤᱱᱟᱜ ᱡᱟᱱᱟᱢ ᱦᱚᱭ ᱞᱮᱱ ᱚᱸᱰᱮ ᱯᱮ ᱦᱟᱡᱩᱜ ᱜᱮᱭᱟ ᱥᱮ ᱵᱟᱝᱼᱟ ᱾
ᱴᱟᱣᱟᱨ ᱰᱤᱥᱴᱟᱵ ᱮᱫ ᱛᱟᱵᱤᱱᱟᱭ ᱠᱟ. ᱴᱤᱡ ᱵᱟᱝ ᱟᱸᱡᱚᱢᱚᱜ ᱠᱟᱱᱟ
ᱢᱮᱱ ᱮᱫᱼᱟ ᱞᱤᱧ ᱟᱯᱮ ᱥᱮᱱ ᱠᱷᱚᱱ ᱯᱮ ᱦᱟᱹᱡᱩᱜ ᱜᱮᱭᱟ ᱥᱮ ᱵᱟᱝᱟ? ᱟᱞᱮ ᱥᱮᱱ ᱱᱚᱛᱮᱱ ᱤᱭᱟᱹ ᱠᱟᱱᱩ ᱛᱟᱹᱠᱤᱱᱟᱜ ᱡᱟᱱᱟᱢ ᱚᱠᱟᱨᱮ ᱦᱩᱭ ᱞᱮᱱ ᱚᱸᱰᱮ ᱯᱮ ᱦᱟᱡᱩᱜ ᱜᱮᱭᱟ ᱥᱮ ᱵᱟᱝ?
ᱵᱟᱝ ᱵᱟᱝ ᱪᱟᱞᱞᱟᱟᱜ ᱵᱟᱝ ᱦᱩᱭᱠ ᱟᱠᱟᱱᱟ ᱵᱟᱸ-ᱵᱟᱸ ᱪᱟᱞᱟᱜ ᱵᱟᱝ ᱦᱳᱭ ᱠᱟᱱᱟ ᱚᱱᱛᱮ ᱫᱚ, ᱟᱹᱰᱤ ᱡᱷᱟᱹᱞ ᱜᱮᱭᱟ ᱛᱚ ᱟᱫᱚ ᱚᱱᱟᱛᱮ ᱪᱟᱞᱟ ᱵᱟᱝ ᱦᱩᱭ ᱠᱟᱱᱟ ᱚᱱᱛᱮ ᱫᱚ᱾
ᱮᱸ
ᱟᱨ ᱛᱟᱯᱚᱨ ᱢᱟᱱᱮ ᱟᱸ ᱟᱯᱮ ᱚᱱᱟ ᱠᱚᱨᱮ ᱫᱚ ᱚ ᱡᱟᱦᱟᱸᱱᱟᱜ ᱯᱨᱳᱜᱨᱟᱢ ᱠᱚᱫᱚ ᱪᱮᱫ? ᱠᱚ ᱦᱳᱭᱳᱜ ᱛᱟᱯᱮ ᱜᱮᱭᱟ
ᱟᱞᱮ ᱥᱮᱱ ᱫᱚ ᱱᱟᱜ ᱯᱩᱨᱳᱜᱨᱟᱢ ᱫᱚ ᱮᱭᱥᱮ ᱫᱚ
ᱥᱚᱨᱦᱟᱭ ᱯᱚᱨᱚᱵᱽ ᱜᱮ ᱢᱟᱜ ᱢᱚᱬᱮ ᱵᱟᱦᱟ ᱯᱚᱨᱚᱵᱽ ᱠᱚ ᱚᱱᱟ ᱠᱚᱜᱮ ᱢᱮᱱᱟᱜ ᱟᱠᱟᱜᱼᱟ ᱟᱨ ᱵᱚᱞ ᱜᱟᱛᱮ ᱠᱚᱞᱮ ᱦᱩᱭ ᱦᱚᱪᱚᱭᱼᱟ ᱚᱱᱟ ᱵᱚᱪᱷᱚᱨ ᱨᱮ ᱢᱤᱫ ᱫᱷᱟᱢ ᱵᱚᱪᱷᱚᱨ ᱨᱮ ᱢᱤᱫ ᱫᱷᱟᱱ ᱞᱮ ᱦᱩᱭ ᱪᱚᱭᱮᱼᱟ, ᱚᱱᱠᱟᱱ ᱚᱱᱠᱟ ᱫᱚ ᱵᱟᱝ ᱵᱚᱞᱮ ᱵᱚᱪᱷᱚᱨ ᱨᱮ ᱯᱟᱸᱪ ᱪᱷᱚ ᱫᱟᱸᱢ ᱚᱱᱠᱟ ᱫᱚ ᱵᱟᱞᱮ ᱦᱩᱭᱪᱚ ᱯᱟᱸᱪ ᱪᱷᱚ ᱫᱷᱟᱱ ᱫᱚ ᱵᱚᱪᱷᱚᱨ ᱨᱮ ᱢᱤᱫ ᱫᱷᱟᱢ
ᱦᱩᱸ ᱦᱩᱸ
ᱟᱨ ᱱᱮ ᱠᱚ ᱢᱮᱱᱮᱜᱼᱟ ᱵᱚᱪᱷᱚᱨ ᱨᱮ ᱵᱚᱪᱷᱚᱨ ᱨᱮ ᱢᱤᱫ ᱟᱛᱳ ᱨᱮ ᱢᱤᱫᱴᱟᱝ ᱵᱚᱞ ᱜᱟᱛᱮᱜ ᱠᱚ ᱦᱚᱭ ᱪᱚ ᱞᱮᱠᱷᱟᱱ ᱚᱱᱟ ᱫᱚ ᱵᱮᱥ ᱜᱮᱭᱟ ᱟᱨ ᱚᱱᱟ ᱡᱟᱜᱟ ᱨᱮᱜᱮ ᱵᱟᱨ ᱯᱮ ᱫᱷᱟᱢ ᱠᱚ ᱵᱚᱞ ᱠᱚ ᱜᱟᱛᱮᱜ ᱚᱪᱚ ᱠᱚᱣᱟ ᱚᱱᱟ ᱵᱤᱡᱽᱱᱮᱥ ᱞᱮᱠᱟ ᱯᱟᱲᱟᱜ ᱠᱟᱱᱟ ᱛᱚ ᱚᱱᱟ ᱤᱛᱮ
ᱵᱟᱠᱚ ᱜᱟᱛᱮ ᱚᱪᱚ ᱠᱚᱣᱟ ᱤᱱᱟᱹᱜ ᱫᱷᱟᱱ ᱫᱚ, ᱚᱱᱟᱛᱮ ᱵᱚᱪᱷᱚᱨ ᱨᱮ ᱢᱤᱫ ᱫᱷᱟᱣ ᱜᱮᱞᱮ ᱜᱟᱛᱮ ᱚᱪᱚᱭᱮ ᱠᱚᱣᱟ ᱟᱞᱮ ᱥᱮ ᱫᱚ ᱟᱹᱰᱤ ᱫᱤᱱ ᱠᱷᱚᱱ ᱜᱮ
ᱚ ᱛᱟᱯᱚᱨ ᱱᱚᱣᱟ ᱚ ᱟᱵᱚᱣᱟᱜ ᱡᱟᱦᱟᱸ ᱥᱟᱶᱛᱟ ᱨᱮᱱᱟᱜ ᱡᱟᱦᱟᱸ ᱮᱱᱮᱡ ᱥᱮᱨᱮᱧ ᱠᱚ ᱢᱮᱱᱟᱜ ᱜᱮᱭᱟ ᱛᱟᱞᱦᱮ ᱚᱱᱟ ᱠᱚᱫᱚ ᱵᱤᱱ ᱠᱩᱥᱤᱭᱟᱜ ᱜᱮᱭᱟ? ᱥᱮ ᱵᱟᱝᱜᱮ?
ᱦᱳᱭ ᱚᱱᱟ ᱚᱠᱟ ᱫᱚ ᱛᱩᱢᱫᱟᱜ ᱴᱟᱢᱟᱠ ᱠᱟᱱᱛᱮ ᱨᱟᱹᱥᱠᱟᱹ ᱚᱠᱟᱫᱟ ᱮᱱᱮᱜ ᱥᱮᱨᱮᱧ ᱦᱩᱭᱩᱜ ᱚᱱᱟ ᱴᱟᱱ ᱫᱚᱞᱤᱧ ᱠᱩᱥᱤᱭᱟᱜ ᱜᱮᱭᱟ᱾ ᱟᱨ ᱚᱠᱟ ᱰᱤᱡᱮ ᱮᱱᱮᱡ ᱥᱮᱨᱮᱧ ᱦᱩᱭᱩᱜ ᱠᱟᱱᱟ ᱥᱮ, ᱚᱱᱟ ᱠᱚᱫᱚ ᱟᱹᱰᱤ ᱫᱚ ᱵᱟᱹᱞᱤᱧ ᱠᱩᱥᱤᱭᱟᱜᱼᱟ ᱪᱮᱫᱟᱜ ᱥᱮ
ᱰᱤᱡᱮ ᱮᱱᱮᱡ ᱫᱚ ᱵᱟᱹᱞᱤᱧ ᱵᱟᱲᱟᱭᱟ ᱚᱱᱟᱛᱮ ᱵᱟᱹᱞᱤᱧ ᱠᱩᱥᱤᱭᱟᱜᱼᱟ ᱚᱱᱟᱴᱟᱝ ᱫᱚ
ᱚ ᱦᱚ ᱻ
ᱚᱱᱟ ᱥᱟᱫᱽᱨᱮ ᱮᱱᱮᱜ ᱠᱚ ᱪᱮᱜ ᱮᱱᱮᱜ ᱠᱚ ᱚᱱᱟ ᱠᱚᱠᱚ ᱰᱟᱸᱥ ᱟᱛᱷᱚ ᱱᱮᱛᱟᱨ ᱠᱚ ᱠᱚᱲᱟ-ᱠᱩᱲᱤ ᱩᱸ
ᱪᱮᱫ ᱞᱮᱠᱟ
ᱱᱮᱛᱟᱨ ᱠᱚ ᱠᱚᱲᱟ ᱠᱚᱲᱤ ᱢᱟ ᱛᱮᱱ ᱥᱟᱫᱽᱨᱮ ᱠᱚ ᱰᱟᱸᱥᱟ ᱛᱚᱝ
ᱦᱚᱸ
ᱚᱱᱠᱟ ᱚᱱᱟ ᱥᱟᱫᱽᱨᱮ ᱰᱟᱸᱥ ᱦᱚᱸ ᱵᱟᱹᱞᱤᱧ ᱵᱟᱲᱟᱭᱮ ᱛᱮ ᱚᱱᱟ ᱛᱩᱢᱫᱟᱜ ᱴᱟᱢᱟᱠ ᱥᱮᱨᱮᱧ ᱮᱱᱮᱡ ᱥᱮᱨᱮᱧ ᱜᱮ ᱚᱱᱟ ᱴᱟᱝᱞᱤᱧ ᱠᱩᱥᱤᱭᱟᱜᱼᱟ᱾
ᱚ ᱟᱨ ᱛᱟᱦᱞᱮ ᱤᱭᱟᱹ ᱨᱩ ᱠᱚᱫᱚ ᱵᱤᱱ ᱵᱟᱲᱟᱭ ᱜᱮᱭᱟ ᱥᱮ ᱵᱟᱝ?
ᱵᱟᱲᱟᱟᱭ ᱜᱮ
ᱚ ᱪᱮᱫ ᱨᱩ ᱠᱚᱵᱮᱱ ᱵᱟᱲᱟᱭᱟ?
ᱦᱮᱸ
ᱪᱮᱫ ᱨᱩ ᱠᱚ ᱵᱤᱱ ᱵᱟᱲᱟᱭᱟ?
ᱟᱹᱰᱤ ᱫᱚ ᱵᱟᱹᱞᱤᱧ ᱵᱟᱲᱟᱭᱟ ᱱᱮ ᱜᱮᱞᱤᱧ ᱪᱮᱫ ᱠᱟᱜᱼᱟ᱾ ᱚᱱᱟ ᱫᱚ ᱤᱭᱟᱹ ᱥᱚᱨᱦᱟᱭ ᱥᱚᱨᱚᱦᱟᱭ ᱠᱚᱨᱮᱱᱟᱜ ᱜᱮ
ᱟᱨ ᱱᱚᱣᱟ ᱯᱟᱛᱟ ᱨᱩ ᱠᱚᱫᱚ ᱵᱟᱵᱤᱱ ᱵᱟᱲᱟᱭᱟ? ᱯᱟᱛᱟ ᱫᱚᱝ ᱞᱟᱸᱜᱽᱲᱮ
ᱵᱟᱝ-ᱟ ᱚᱱᱟ ᱠᱚᱫᱚ ᱵᱟᱝ
ᱚ ᱟᱨ ᱛᱟᱦᱞᱮ ᱥᱮᱨᱮᱧ ᱠᱚᱫᱚ ᱵᱤᱱ ᱵᱟᱲᱟᱭ ᱜᱮᱭᱟ ᱥᱮ ᱵᱟᱝ?
ᱥᱮᱨᱮᱧ ᱠᱚ
ᱦᱳᱭ,
ᱥᱮᱨᱮᱧ ᱠᱚᱫᱚ ᱵᱟᱹᱞᱤᱧ ᱵᱟᱲᱟᱭᱟ᱾
ᱚᱻ
ᱟᱯᱮ ᱠᱩᱲᱤ ᱦᱚᱲ ᱫᱚᱯᱮ ᱵᱟᱲᱟᱭ ᱜᱮᱭᱟᱻ ᱦᱮᱸ,
ᱞᱟᱹᱭ ᱟᱞᱤᱧ ᱡᱮ ᱟᱹᱛᱩ ᱨᱮᱫᱚ ᱵᱟᱹᱵᱤᱱ ᱛᱟᱦᱮᱱ ᱜᱮᱭᱟ᱾ ᱪᱮᱫ ᱵᱟᱵᱤᱱ ᱵᱟᱲᱟᱭᱟᱜᱼᱟ ᱞᱟᱹᱭ ᱟᱵᱤᱱ?
ᱟᱹᱛᱳ ᱠᱚᱨᱮᱫ ᱫᱚ ᱡᱟᱹᱥᱛᱤ ᱫᱚ ᱵᱟᱹᱞᱤᱧ ᱛᱟᱦᱮᱱᱟ᱾ ᱪᱮᱫᱟᱜ ᱥᱮ ᱟᱹᱰᱤ ᱠᱟᱹᱴᱤᱡ ᱠᱷᱚᱱᱜᱮ ᱚᱱᱮ ᱚᱱᱠᱟ ᱞᱟᱦᱟ ᱢᱟ ᱤᱥᱠᱩᱞ ᱠᱚᱨᱮ ᱞᱤᱧ ᱛᱟᱦᱮᱱ ᱠᱟᱱ ᱛᱟᱦᱮᱸᱫ᱾ ᱱᱮᱛᱟᱨ ᱢᱟ ᱱᱚᱜᱼᱚᱭ ᱰᱷᱮᱨ ᱯᱟᱲᱦᱟᱣ ᱤᱫᱤᱭᱮᱱ ᱠᱷᱟᱡ ᱢᱟ ᱮᱱᱛᱮ ᱱᱮᱛᱟᱨ ᱢᱟ ᱠᱷᱟᱹᱞᱤ ᱵᱟᱨᱦᱮ ᱨᱮ ᱱᱚᱜᱼᱚᱭ ᱠᱟᱹᱢᱤ ᱠᱚ ᱧᱟᱢ ᱵᱟᱲᱟᱭᱮᱱ ᱠᱷᱟᱡ ᱫᱚ᱾ ᱮᱱᱛᱮᱫ ᱚᱲᱟᱜ ᱠᱚᱨᱮ ᱫᱚ ᱵᱟᱝ ᱛᱟᱦᱮᱱ ᱦᱩᱭᱩᱜ ᱠᱟᱱᱟ ᱡᱟᱹᱥᱛᱤ ᱫᱚ᱾
ᱚ ᱪᱮᱫ ᱫᱚᱵᱤᱱ ᱠᱟᱹᱢᱤᱭ ᱜᱮᱭᱟ?
ᱰᱤᱯᱴᱤ ᱠᱟᱹᱢᱤ,
ᱪᱮᱫ ᱞᱮᱠᱟ?
ᱰᱤᱯᱴᱤᱻ ᱠᱟᱹᱢᱤ ᱠᱚ ᱧᱟᱢ ᱠᱟᱱᱟᱹ ᱾
ᱚᱻ ᱰᱤᱯᱴᱤ ᱠᱟᱹᱢᱤ ᱫᱚ ᱪᱮᱫ? ᱵᱚᱞᱮ ᱵᱟᱹᱞᱤᱧ ᱵᱟᱲᱟᱭᱟ ᱚᱱᱟᱫᱚ ᱪᱮᱫ ᱠᱟᱹᱢᱤ? ᱠᱟᱹᱴᱤᱡ ᱵᱤᱱ ᱞᱟᱹᱭ ᱞᱮᱠᱷᱟᱱ ᱵᱷᱟᱜᱮ ᱠᱚᱜᱼᱟ᱾
ᱥᱮᱠᱨᱚᱴᱤ,
ᱚᱻ ᱟᱫᱚ ᱚᱱᱛᱮ ᱨᱮᱜᱮ ᱢᱮᱱᱟᱜ ᱟᱠᱟᱫ ᱵᱤᱱᱟ᱾ ᱚᱲᱟᱜ ᱫᱚ ᱵᱟᱵᱤᱱ ᱪᱟᱞᱟᱣ ᱟᱠᱟᱱᱟ᱾
ᱵᱟᱝ-ᱟ,
ᱟᱻ ᱛᱟᱯᱚᱨ ᱵᱟᱦᱟ ᱥᱚᱨᱚᱦᱟᱭ ᱠᱚᱫᱚ ᱨᱮ ᱛᱚᱵᱤᱱ ᱪᱟᱞᱟᱜ ᱜᱮᱭᱟ ᱥᱮ ᱵᱟᱝ?
ᱦᱳᱭ ᱯᱚᱨᱚᱵᱽ ᱯᱚᱨᱚᱵᱽ ᱨᱮ ᱫᱚᱞᱤᱧ ᱪᱟᱞᱟᱜ ᱜᱮᱭᱟ᱾ ᱥᱚᱨᱦᱟᱭ ᱯᱚᱨᱚᱵᱽ ᱠᱚᱨᱮ, ᱥᱚᱨᱦᱟᱭ ᱯᱚᱨᱚᱵᱽ ᱨᱮ ᱡᱟᱹᱥᱛᱤ ᱫᱚᱞᱤᱧ ᱪᱟᱞᱟᱜᱼᱟ᱾ ᱛᱚ ᱥᱚᱨᱦᱟᱭ ᱯᱚᱨᱚᱵᱽ ᱨᱮ ᱟᱨ ᱱᱚᱜᱼᱚᱭ ᱦᱟᱸᱜ ᱵᱚᱞ ᱜᱟᱛᱮᱜ ᱛᱤᱭᱳᱜᱚᱜ ᱠᱟᱱᱟ᱾ ᱯᱟᱭ ᱥᱤᱛᱳᱢᱵᱚᱨ ᱨᱮ
ᱦᱚᱸ ᱛᱟᱯᱚᱨ ᱟᱯᱮ ᱡᱟᱦᱟᱸ ᱯᱮ ᱥᱚᱨᱦᱟᱭᱚᱜ ᱫᱚ ᱥᱚᱨᱦᱟᱭ ᱫᱚ ᱛᱤᱱᱟᱹᱜ ᱫᱤᱱ ᱯᱮ ᱥᱚᱨᱦᱟᱭᱚᱜᱼᱟ?
ᱟᱞᱮ ᱥᱮᱱ,
ᱦᱳᱭ
ᱟᱞᱮᱥᱮᱱ ᱫᱚ ᱢᱤᱫ ᱥᱚᱯᱛᱟᱹ᱾
ᱢᱤᱫ ᱥᱚᱯᱛᱟᱦ ᱫᱚ ᱪᱮᱫ ᱞᱮᱠᱟ ᱯᱮ ᱥᱚᱨᱦᱟᱭᱚᱜᱼᱟ? ᱠᱟᱹᱴᱤᱡ ᱵᱮᱱ ᱞᱟᱹᱭ ᱞᱮᱠᱷᱟᱱ ᱵᱷᱷᱟᱮ ᱠᱚᱜᱼᱟ᱾
ᱮᱦᱚᱵ ᱫᱤᱱ ᱫᱚᱞᱮ ᱩᱢᱩᱜᱼᱟ
ᱦᱮᱸ
ᱫᱚᱥᱟᱨ ᱫᱤᱱ ᱫᱚᱞᱮ ᱫᱟᱠᱟᱭᱟ
ᱦᱳᱭ
ᱛᱮᱥᱟᱨ ᱫᱤᱱ ᱫᱚ ᱡᱟᱞᱮ
ᱦᱩᱸ
ᱪᱣᱛᱷᱟ ᱫᱤᱱ ᱫᱚ ᱠᱷᱩᱱᱴᱟᱹᱣ
ᱦᱮᱸ
ᱯᱟᱸᱪᱣᱟ ᱫᱤᱱ ᱫᱚ ᱦᱟᱹᱠᱩ ᱠᱟᱴᱠᱚᱢ
ᱦ
ᱪᱷᱟᱹᱴᱴᱟ ᱫᱤᱱ ᱫᱚ ᱪᱷᱟᱹᱴᱴᱟ ᱫᱤᱱ ᱫᱚ ᱚᱱᱮ ᱥᱟᱠᱨᱟᱛ᱾
ᱚ
ᱚᱱᱟ ᱫᱚᱥᱟᱨ ᱫᱤᱱ ᱫᱚ ᱚᱱᱮ ᱵᱮᱡᱷᱟᱞᱮ ᱪ ᱤᱭᱟᱹ ᱵᱮᱡᱷᱟ ᱵᱮᱡᱷᱟ ᱞᱮ ᱛᱩᱧᱟᱹ
ᱟ ᱵᱚᱡᱷᱟ ᱛᱩᱧ
ᱦᱮᱸ
ᱦᱸ ᱢᱟᱱᱮ ᱟᱯᱮ ᱫᱚ ᱥᱚᱨᱦᱟᱭ ᱵᱚᱸᱜᱟ ᱫᱚ ᱵᱟᱯᱮ ᱥᱚᱨᱦᱟᱭᱚ ᱜᱮᱭᱟ
ᱪᱮᱫᱪᱮᱫ
ᱞᱟᱹᱭᱟᱟᱹᱞᱤᱧ ᱡᱮ ᱥᱚᱨᱦᱟᱭ ᱵᱚᱸᱜᱟ ᱫᱚ ᱵᱟᱝᱯᱮ ᱥᱚᱨᱦᱟᱭᱚᱜ ᱜᱮᱭᱟ
ᱥᱚᱨᱦᱟᱭ ᱚᱠᱟ ᱵᱚᱸᱜᱟ ᱞᱮ ᱥᱚᱨᱚᱨᱟᱭᱚᱜᱼᱟ
ᱦᱳᱭ
ᱡᱟᱱᱩᱣᱟᱨᱤ ᱯᱷᱮᱵᱽᱨᱣᱟᱨᱤ ᱢᱟᱨᱪ ᱯᱷᱮᱵᱽᱨᱩᱣᱟᱨᱤ ᱨᱮ ᱚᱠᱟ ᱫᱚ ᱡᱟᱱᱣᱟᱨᱤ ᱨᱮ ᱚᱠᱟ ᱫᱚ ᱡᱟᱱᱩᱣᱟᱨᱤ ᱢᱟᱥ ᱢᱟᱹᱦᱱᱟᱹ ᱚᱠᱟ ᱫᱚ ᱯᱷᱮᱵᱽᱨᱣᱟᱨᱤ
ᱟᱵᱚ ᱥᱚᱨᱦᱟᱭ ᱫᱚ ᱮᱛᱮ ᱚᱱᱠᱟᱱ ᱡᱤᱱᱤᱥ ᱠᱟᱱᱟ ᱡᱮ ᱟᱵᱚᱫᱚ ᱟᱭᱢᱟ ᱴᱷᱮᱡ ᱟᱭᱢᱟ ᱴᱷᱮᱱ ᱵᱚᱱ ᱦᱟᱹᱴᱤᱧ ᱠᱟᱱᱟ ᱪᱮᱫᱟᱜ ᱥᱮ ᱤᱧ ᱜᱮ ᱚᱠᱟ ᱡᱟᱭᱜᱟ ᱨᱮᱱ ᱪᱚ ᱵᱟᱹᱦᱩᱧ ᱟᱹᱜᱩ ᱟᱠᱟᱫᱮᱭᱟ ᱠᱟᱛᱷᱟ ᱨᱮᱱᱟᱜ ᱚᱠᱟᱨᱮᱱ ᱪᱚᱧ ᱟᱹᱜᱩ ᱟᱠᱟᱫᱮᱭᱟ ᱟᱨᱦᱚᱸ ᱟᱞᱮᱨᱮᱱ ᱠᱩᱲᱤ ᱢᱟᱹᱭ ᱠᱩᱲᱤ ᱚᱠᱟ ᱨᱮᱪᱚᱭ ᱡᱟᱶᱟᱭ ᱠᱟᱱ ᱟᱫᱚ ᱢᱤᱫ ᱫᱷᱟᱣᱛᱮ ᱥᱚᱨᱦᱟᱭ ᱦᱩᱭ ᱞᱮᱱᱠᱷᱟᱱ ᱢᱟ ᱵᱟᱭ ᱥᱮᱴᱮᱨ ᱫᱟᱲᱮᱭᱟᱜᱼᱟ ᱥᱮ
ᱦᱳᱭ ᱦᱳᱭ
ᱚᱱᱟ ᱤᱭᱟᱹᱛᱮ ᱞᱟᱦᱟ ᱛᱟᱭᱚᱢ ᱫᱚ ᱦᱩᱭ ᱤᱫᱤᱜ ᱠᱟᱱᱟ
ᱛᱟᱦᱚᱞᱮ ᱟᱯᱮ ᱫᱚ ᱫᱟᱸᱥᱟᱭ ᱮᱱᱮᱡ ᱠᱚᱫᱚ ᱯᱮ ᱵᱟᱲᱟᱭ ᱜᱮᱭᱟ ᱥᱮ ᱵᱟᱝ ᱜᱮ
ᱫᱟᱸᱥᱟᱭ ᱮᱱᱮᱡ ᱠᱚᱫᱚ ᱚᱱᱟ ᱠᱚᱫᱚ ᱤᱱᱟᱹᱜ ᱫᱚ ᱵᱞᱤᱧ ᱵᱟᱰᱟᱭᱟ ᱟᱞᱮ ᱥᱮᱫ ᱨᱮᱱ ᱠᱚ ᱮᱱᱮᱡ ᱜᱮᱭᱟ ᱥᱮ ᱫᱟᱸᱥᱟᱭ ᱮᱱᱮᱡ ᱠᱚᱠᱚ ᱵᱟᱲᱟᱭ ᱜᱮᱭᱟ
ᱪᱟᱞᱟᱣ ᱵᱟᱲᱟᱜ ᱜᱮᱭᱟ ᱠᱚ ᱚᱱᱠᱟ
ᱦᱮᱸ ᱦᱮᱸ ᱪᱟᱞᱟᱣ ᱵᱟᱲᱟᱜ ᱜᱮᱭᱟ ᱠᱚ ᱟᱨᱚ ᱟᱭᱟᱱ ᱛᱮᱭᱟᱜ ᱚᱱᱠᱟᱜ ᱜᱮ ᱡᱚᱛᱚ ᱞᱮᱠᱟᱱᱟᱜ ᱤᱭᱟᱹ ᱢᱮᱱᱟᱜ ᱟᱠᱟᱫ ᱠᱚᱣᱟ ᱩᱱᱠᱩ ᱟᱞᱮ ᱥᱮᱫ ᱨᱮᱱ ᱫᱚ ᱚᱱᱟ ᱵᱟᱡᱽᱱᱟ ᱯᱷᱟᱴᱤ ᱛᱮᱦᱚᱸ ᱢᱮᱱᱟᱜ ᱟᱠᱟᱜ ᱠᱚᱣᱟ ᱟᱫᱚ ᱚᱱᱠᱟᱱ ᱠᱚᱲᱟ ᱦᱚᱲ ᱥᱚᱸᱜᱮ ᱵᱞᱤᱧ ᱜᱟᱛᱮᱜ ᱠᱟᱱᱛᱮ ᱩᱱᱟᱹᱜ ᱟᱨ ᱵᱟᱠᱷᱟᱱ ᱫᱚ ᱩᱱᱠᱩ ᱥᱚᱸᱜᱮ ᱜᱟᱛᱮ ᱞᱮᱱᱠᱷᱟᱱ ᱫᱚ ᱢᱟᱱᱮ ᱧᱩ ᱡᱚᱢ ᱠᱚᱨᱮ ᱜᱮ ᱡᱟᱹᱥᱛᱤ ᱫᱚ ᱦᱟᱺᱰᱤ ᱧᱩ ᱪᱮᱫ ᱠᱚ ᱚᱱᱟ ᱠᱚᱨᱮ ᱜᱮ ᱪᱮᱫ ᱪᱤᱠᱟᱹᱜ ᱠᱟᱱᱟ ᱪᱮᱫ ᱵᱟᱝ ᱪᱤᱠᱟᱹᱜ ᱠᱟᱱᱟ ᱚᱱᱟᱫᱚ ᱪᱮᱫ ᱦᱚᱸ ᱵᱟᱢ ᱵᱩᱡ ᱫᱟᱲᱮᱭᱟᱜᱼᱟ ᱚᱱᱟ ᱦᱟᱺᱰᱤ ᱧᱩ ᱨᱮᱜᱮ ᱟᱢᱫᱚᱢ ᱛᱟᱦᱮᱱᱟ ᱚᱱᱟᱫᱚ ᱛᱤᱱᱟᱹᱜ ᱮᱢ ᱜᱟᱛᱮᱜ ᱤᱱᱟᱹᱜ ᱜᱮ ᱚᱱᱟ ᱠᱚᱢ ᱠᱚᱨᱟᱣᱟ ᱦᱟᱺᱰᱤ ᱧᱩ ᱠᱚ ᱪᱮᱫ ᱠᱚ ᱟᱨ ᱵᱟᱢ ᱜᱟᱛᱮ ᱵᱟᱲᱟᱜ ᱠᱷᱟᱱ ᱜᱟᱛᱮ ᱜᱟᱛᱮ ᱠᱚᱲᱟ ᱥᱚᱸᱜᱮ ᱵᱟᱢ ᱜᱟᱛᱮᱜ ᱠᱷᱟᱱ ᱡᱟᱹᱥᱛᱤ ᱩᱱᱟᱹᱜ ᱵᱟᱢ ᱪᱮᱫᱟ ᱪᱮᱫᱟᱜ ᱥᱮ ᱚᱠᱚᱭ ᱦᱚᱸ ᱵᱟᱭ ᱢᱮᱛ ᱛᱟᱣ ᱵᱚᱞᱮ ᱢᱟ ᱧᱩᱭᱢᱮ ᱧᱩᱭ ᱢᱮ ᱧᱩᱭᱢᱮ ᱧᱩ ᱛᱮᱜᱮ ᱧᱩᱭ ᱢᱮ ᱵᱚᱞᱮ
ᱟᱨ ᱜᱟᱛᱮ ᱠᱚᱲᱟ ᱥᱚᱸᱜᱮ ᱡᱚᱠᱷᱚᱱᱮᱢ ᱜᱟᱛᱮᱜ ᱟᱥᱮ ᱛᱚᱠᱷᱚᱱ ᱩᱱᱤ ᱢᱮᱛᱟᱢᱟ ᱧᱩᱭ ᱢᱮᱥᱮ ᱵᱟᱢ ᱪᱤ ᱪᱤᱠᱟᱹᱜᱼᱟ ᱢᱤᱫ ᱜᱞᱟᱥ ᱱᱤᱭᱟᱹᱛᱮ ᱪᱮᱫ ᱪᱮᱫ ᱦᱚᱸ ᱵᱟᱝ ᱦᱩᱭᱩᱜᱼᱟ
ᱦᱳᱭ ᱦᱳᱭ
ᱚᱱᱮ ᱚᱱᱠᱟ ᱟᱛᱮ ᱛᱤᱱᱟᱹᱜ ᱮᱢ ᱜᱟᱛᱮᱜ ᱩᱱᱟᱹᱜ ᱜᱮ ᱚᱱᱟ ᱠᱚᱫᱚ ᱪᱮᱫᱟᱹᱜᱚᱜᱼᱟ
ᱦᱸ
ᱟᱨ ᱛᱟᱦᱚᱞᱮ ᱱᱚᱣᱟ ᱠᱟᱨᱟᱢ ᱫᱚᱯᱮ ᱠᱟᱨᱟᱢᱚᱜ ᱜᱮᱭᱟ ᱥᱮ ᱵᱟᱯᱮ ᱠᱟᱨᱟᱢᱚᱜᱼᱟ
ᱦᱳᱭ ᱠᱟᱨᱟᱢ ᱯᱩᱡᱟᱹ ᱠᱚᱞᱮ ᱯᱩᱡᱟᱹᱭ ᱜᱮᱭᱟ ᱥᱮ
ᱛᱟᱦᱞᱮ ᱠᱟᱨᱟᱢ ᱫᱚ ᱛᱤᱱᱟᱹᱜ ᱫᱤᱱ ᱯᱮ ᱠᱟᱨᱟᱢᱚᱜ ᱜᱮᱭᱟ
ᱵᱟᱨ ᱫᱤᱱ
ᱵᱟᱨ ᱫᱤᱱ ᱫᱚ ᱪᱮᱫ ᱞᱮᱠᱟ ᱯᱩᱭᱞᱳ ᱫᱤᱱ ᱫᱚ ᱪᱮᱫᱞ ᱞᱮᱠᱟ ᱫᱚᱥᱟᱨ ᱫᱤᱱ ᱫᱚ ᱪᱮᱫ
ᱱᱮᱛᱟᱨ ᱢᱟ ᱮᱱᱛᱮ ᱱᱚᱜᱼᱚᱭ ᱠᱷᱟᱹᱞᱤ ᱠᱟᱢᱟᱨ ᱩᱱᱠᱩ ᱟᱞᱮ ᱥᱮᱫ ᱫᱚ ᱩᱱᱠᱩ ᱠᱟᱢᱟᱨ ᱢᱮᱱᱟᱜ ᱟᱠᱟᱫ ᱠᱚᱣᱟ
ᱦ ᱦᱮᱸ
ᱠᱟᱢ ᱠᱟᱢᱟᱨ ᱢᱮᱱᱟᱜ ᱟᱠᱟᱫ ᱠᱚᱣᱟ ᱩᱱᱠᱩ ᱦᱚᱸ ᱤᱭᱟᱹ ᱠᱟᱨᱟᱢ ᱯᱩᱡᱟᱹ ᱠᱚ ᱢᱟᱱᱟᱣᱟ ᱟᱨ ᱟᱞᱮ ᱦᱚᱲ ᱦᱚᱸ ᱟᱞᱮ ᱦᱚᱸᱞᱮ ᱯᱩᱡᱟᱹᱭᱮᱫ ᱛᱟᱦᱮᱱ ᱜᱮᱭᱟ ᱥᱮ ᱟᱫᱚ ᱱᱮᱛᱟᱨ ᱱᱚᱜ-ᱚᱭ ᱟᱹᱰᱤ ᱫᱤᱱ ᱠᱷᱚᱱ ᱵᱟᱞᱮ ᱯᱩᱡᱟᱹ ᱵᱟᱲᱟ ᱠᱟᱜᱼᱟ ᱤᱱᱟᱹᱜ ᱫᱚ ᱵᱟᱹᱞᱤᱧ ᱵᱟᱲᱟᱭ ᱠᱟᱫᱟ ᱛᱤᱱᱟᱹᱜ ᱫᱤᱱ ᱠᱚ ᱪᱮᱫ ᱞᱮᱠᱟ ᱠᱚ ᱯᱩᱡᱟᱹᱭᱟ
ᱦ ᱟᱨ ᱵᱟᱦᱟ ᱨᱮᱫᱚ ᱛᱟᱦᱚᱞᱮ ᱛᱤᱱᱟᱹᱜ ᱫᱤᱱ ᱯᱮ ᱵᱟᱦᱟᱜᱼᱟ
ᱵᱟᱦᱟ ᱨᱮᱫᱚ ᱵᱟᱨᱫᱤᱱ ᱮᱦᱚᱵ ᱫᱤᱱ ᱫᱚ ᱚᱱᱮᱸ ᱡᱟᱦᱮᱨ ᱨᱮ ᱚᱸᱰᱮ ᱵᱟᱦᱟ ᱠᱚᱠᱚ ᱮᱢᱚᱜᱼᱟ ᱟᱨᱦᱚᱸ ᱵᱟᱦᱟ ᱠᱚ ᱟᱛᱟᱝ ᱵᱟᱲᱟ ᱠᱟᱛᱮ ᱫᱚᱥᱟᱨ ᱫᱤᱱ ᱦᱚᱞᱮ ᱵᱟᱦᱟᱜᱼᱟ ᱚᱱᱟ ᱫᱚ ᱫᱟᱜ ᱛᱮ
ᱟᱨ